ᱤᱧ ᱡᱚᱦᱟᱨ
ᱨᱚᱲ ᱨᱚᱲ ᱜᱮ ᱦᱟᱸᱜ ᱵᱷᱤᱛᱤᱨ ᱧᱚᱜ ᱨᱮ ᱟᱸᱡᱚᱢᱚᱜ ᱠᱟᱱ ᱛᱟᱵᱤᱱᱟ ᱠᱟᱹᱡ ᱾
ᱟᱸᱡᱚᱢᱚᱜ ᱠᱟᱱᱟ ᱾
ᱦᱮᱸ ᱱᱤᱛᱚᱜ ᱫᱚ ᱴᱷᱤᱠ ᱥᱟᱺᱦᱤᱡ ᱜᱮ ᱟᱸᱡᱚᱢᱚᱜ ᱠᱟᱱᱟ ᱾
ᱱᱚᱜ-ᱚᱭ ᱡᱟᱦᱟᱸ ᱱᱚᱝᱠᱟ ᱜᱚᱞᱯᱚ ᱦᱩᱭᱩᱜ ᱠᱟᱱᱟ ᱵᱩᱡ ᱵᱟᱝ ᱵᱩᱡᱷᱟᱹᱜ ᱠᱟᱱᱟ ᱛᱤᱨᱮ ᱠᱚᱞ ᱠᱚ ᱠᱟᱴᱟᱜ ᱠᱟᱱᱟ ᱢᱟᱱᱮ ᱮᱢᱚᱱ ᱢᱤᱫᱴᱟᱝ ᱡᱤᱱᱤᱥ ᱴᱚᱯᱷᱤᱠ ᱱᱤᱭᱟᱹ ᱜᱚᱞᱯᱚ ᱦᱩᱭᱩᱜ ᱠᱟᱱᱟ ᱞᱟᱹᱠᱛᱤᱭᱟᱱᱟᱝ ᱜᱮ ᱟᱹᱰᱤ ᱡᱟᱹᱥᱛᱤ ᱢᱟᱱᱮ ᱟᱵᱤᱱ ᱡᱟᱦᱟᱸ ᱠᱚᱵᱮᱱ ᱵᱟᱲᱟᱭᱟ ᱚᱱᱟ ᱟᱹᱞᱤᱧ ᱞᱤᱧ ᱞᱟᱹᱭ ᱵᱮᱱᱟ ᱾ ᱟᱞᱤᱧ ᱡᱟᱦᱟᱸ ᱞᱤᱧ ᱵᱟᱲᱟᱭᱟ ᱟᱹᱵᱤᱱ ᱞᱤᱧ ᱞᱟᱹᱭ ᱟᱵᱤᱱ ᱠᱟᱱᱟ ᱢᱟᱱᱮ ᱚᱜ-ᱚᱭ ᱡᱮ ᱢᱤᱫᱴᱮᱱ ᱥᱤᱠᱷᱱᱟᱹᱛ ᱢᱟᱱᱮ ᱪᱷᱩᱭᱮ ᱪᱷᱚᱲᱟᱜ ᱠᱟᱱᱟ ᱵᱟᱱᱟ ᱦᱚᱲ ᱴᱷᱮᱱ ᱠᱷᱚᱱ ᱾
ᱦᱮᱸ ᱦᱮᱸ ᱟᱫᱚᱞᱤᱧ ᱞᱟᱹᱭ ᱮᱫᱟ ᱟᱹᱵᱤᱱ ᱡᱟᱦᱟᱸ ᱠᱚᱵᱤᱱ ᱩᱭᱦᱟᱹᱨ ᱟᱠᱟᱜ ᱠᱷᱟᱱ ᱞᱟᱹᱭ ᱵᱤᱱ ᱛᱟᱦᱞᱮ ᱠᱷᱟᱱ
ᱦᱚᱸ ᱚᱝᱠᱟ ᱡᱩᱫᱤ ᱨᱩᱣᱟᱹ ᱦᱟᱹᱥᱩ ᱠᱚ ᱠᱚᱨᱮᱱᱟᱜ ᱧᱩᱛᱩᱢ ᱠᱚᱵᱤᱱ ᱵᱟᱰᱟᱭᱟ ᱛᱟᱨᱯᱚᱨᱮ ᱚᱱᱟ ᱠᱚ ᱪᱮᱫ ᱞᱮᱠᱟᱛᱮ ᱵᱟᱹᱭ ᱵᱟᱹᱭ ᱛᱮᱵᱚᱱ ᱥᱟᱦᱟ ᱤᱫᱤᱭᱟ ᱚᱱᱟ ᱠᱚ ᱾
ᱟᱨ ᱡᱟᱦᱟᱸ ᱢᱤᱫᱴᱟᱝ ᱡᱟᱦᱟᱸ ᱠᱳᱨᱳᱱᱟ ᱵᱷᱟᱭᱨᱟᱥ ᱦᱩᱭ ᱞᱮᱱᱟ ᱚᱱᱟ ᱚᱱᱟ ᱴᱚᱯᱤᱠ ᱤᱫᱤ ᱠᱟᱛᱮ ᱜᱮᱦᱟᱸᱜ ᱛᱚᱵᱮ ᱠᱷᱟᱱ ᱜᱟᱱ ᱠᱚᱜ ᱜᱮᱭᱟ᱾
ᱦᱮᱸ ᱟᱨ ᱵᱟᱝᱠᱷᱟᱱ ᱡᱩᱫᱤ ᱚᱝᱠᱟ ᱡᱩᱫᱤ ᱱᱟᱣᱟᱱ ᱴᱚᱯᱤᱠ ᱵᱤᱱ ᱩᱭᱦᱟᱹᱨ ᱠᱟᱜ ᱠᱷᱟᱱ ᱞᱟᱹᱭ ᱵᱤᱱ᱾
ᱚᱠᱟᱫᱚ ᱥᱚᱢᱟᱡᱽ ᱤᱫᱤ ᱠᱟᱛᱮ
ᱦᱮᱸ ᱦᱮᱸ ᱞᱟᱹᱭᱵᱤᱱ᱾
ᱢᱮᱱ ᱫᱟᱞᱤᱧ ᱛᱟᱦᱞᱮ ᱟᱵᱚᱣᱟᱜ ᱱᱚᱣᱟ ᱥᱟᱶᱛᱟ ᱥᱚᱢᱟᱡᱽ ᱡᱟᱦᱟᱸ ᱛᱮ ᱟᱹᱨᱤᱪᱟᱹᱞᱤ ᱠᱚ ᱢᱮᱱᱟᱜ-ᱟ ᱟᱵᱚᱣᱟᱜ ᱯᱟᱛᱟ ᱯᱚᱨᱚᱵᱼᱼ ᱢᱟᱱᱮ ᱯᱟᱛᱟ ᱯᱚᱨᱚᱵᱽ ᱵᱚᱞᱛᱮ ᱡᱟᱦᱟᱸ ᱵᱟᱦᱟ ᱥᱚᱦᱨᱟᱭ ᱢᱟᱜ ᱢᱚᱬᱮ ᱚᱱᱟ ᱠᱚ ᱤᱫᱤ ᱠᱟᱛᱮᱫᱼᱼ ᱜᱟᱞᱢᱟᱨᱟᱣ ᱞᱮᱠᱷᱟᱱ ᱱᱟᱯᱟᱭ ᱠᱚᱜ-ᱟ
ᱦᱮᱸ ᱞᱟᱹᱭ ᱵᱤᱱ ᱱᱟᱯᱟᱭ ᱠᱚᱜ ᱜᱮᱭᱟ᱾
ᱯᱳᱭᱞᱳ ᱟᱵᱤᱱ ᱞᱟᱦᱟ ᱞᱟᱹᱭᱵᱤᱱ ᱚᱱᱟ ᱟᱯᱮᱥᱮᱫ ᱪᱮᱫ ᱪᱮᱫ ᱯᱚᱨᱚᱯ ᱠᱚ ᱢᱮᱱᱟᱜ-ᱟ᱾
ᱟᱫᱚ ᱤᱧ ᱞᱟᱹᱭ ᱫᱟ ᱦᱟᱸᱜ ᱟᱵᱚ ᱫᱚ ᱦᱟᱸᱜᱼᱼ ᱯᱟᱹᱦᱤᱞ ᱠᱷᱚᱱ ᱜᱮ᱾ ᱟᱨᱚ ᱟᱵᱚᱨᱤᱱ ᱦᱟᱯᱲᱟᱢ ᱠᱚᱫᱚ ᱦᱟᱸᱜ ᱯᱟᱹᱦᱤᱞ ᱠᱷᱚᱱ ᱜᱮ ᱚᱱᱟ ᱵᱤᱨᱵᱩᱨᱩᱼᱼ ᱠᱚ ᱵᱮ ᱦᱟᱸᱜ ᱠᱚ ᱛᱟᱦᱮᱸ ᱠᱟᱱᱟ ᱟᱫᱚ ᱚᱱᱟ ᱤᱫᱤ ᱚᱱᱛᱮ ᱩᱱ ᱡᱚᱠᱷᱚᱡᱼᱼ ᱠᱷᱚᱱ ᱜᱮᱦᱟᱜ ᱟᱫᱚ ᱱᱩᱠᱩ ᱢᱟᱱᱮ ᱵᱤᱨᱼᱼ ᱵᱤᱨ ᱨᱮᱱᱟᱜ ᱫᱟᱨᱮ ᱠᱚ ᱛᱟᱨᱯᱚᱨᱮ ᱫᱷᱤᱨᱤ ᱠᱚ ᱦᱟᱸᱜ᱾ ᱛᱟᱨᱯᱚᱨᱮ ᱦᱟᱹᱛᱤ ᱴᱷᱟᱹᱠᱩᱨ ᱠᱚ ᱦᱟᱸᱜ ᱠᱚ ᱵᱚᱸᱜᱟ ᱟᱹᱜᱩ ᱠᱟᱜ ᱠᱚᱣᱟ᱾
ᱦᱩᱸ᱾
ᱦᱮᱸ ᱚᱱᱟ ᱦᱤᱥᱟᱹᱵ ᱛᱮ ᱟᱫᱚ ᱟᱭᱢᱟ ᱨᱚᱠᱚᱢ ᱜᱮ ᱦᱟᱸᱜ ᱵᱚᱸᱜᱟ ᱵᱩᱨᱩ ᱢᱟ ᱦᱟᱸᱜ᱾ ᱦᱩᱭᱩᱜ ᱜᱮᱭᱟ ᱟᱞᱮ ᱱᱚᱛᱮ ᱡᱟᱦᱟᱸᱞᱤᱧ ᱧᱮᱞ ᱟᱹᱜᱩ ᱠᱟᱜ ᱚᱱᱟ ᱠᱚᱜᱮᱞᱤᱧ ᱞᱟᱹᱭᱟᱹᱵᱤᱱ ᱠᱟᱱᱟ᱾
ᱟᱹᱵᱤᱱ ᱫᱚ ᱚᱠᱚᱭ ᱯᱚᱱᱚᱛ ᱨᱮᱱ ᱠᱟᱱᱟᱵᱤᱱ ᱜᱚᱝᱠᱮ?
ᱟᱹᱞᱤᱧ ᱫᱚ ᱱᱚᱣᱟ ᱦᱩᱸ ᱵᱮᱝᱜᱚᱞ ᱠᱟ ᱥᱮᱱ᱾
ᱟᱪᱷᱟ ᱟᱹᱞᱤᱧ ᱦᱚᱸ ᱵᱮᱝᱜᱚᱞ ᱨᱮᱱ ᱠᱟᱱ ᱜᱮᱭᱟᱞᱤᱧ᱾
ᱦᱮᱸ ᱦᱮᱸ᱾ ᱟᱫᱚᱞᱤᱧ ᱞᱟᱹᱭ ᱫᱟ ᱡᱟᱦᱟᱸ ᱦᱚᱸᱜ-ᱚᱭ ᱦᱟᱸᱜ ᱵᱟᱦᱟ ᱢᱟᱜ ᱢᱚᱬᱮ ᱢᱟ ᱜᱚᱴᱟ ᱜᱮ ᱦᱩᱭᱩᱜ ᱠᱟᱱ ᱜᱮᱭᱟ᱾ ᱚᱱᱟ ᱥᱟᱶᱛᱮᱼᱼ ᱱᱚᱣᱟ ᱢᱟᱜᱽ ᱵᱚᱸᱜᱟ ᱠᱚ ᱟᱥᱟᱲᱤᱭᱟᱹ ᱵᱚᱸᱜᱟ ᱠᱚ ᱟᱨ ᱠᱤᱪᱷᱩ ᱠᱤᱪᱷᱩ ᱡᱟᱭᱜᱟ ᱨᱮᱫᱚ ᱦᱟᱸᱜᱼᱼ ᱦᱩᱸ ᱱᱚᱱᱟ ᱥᱤᱢᱟᱹ ᱵᱚᱸᱜᱟ ᱵᱤᱱ ᱵᱟᱰᱟᱭ ᱜᱮᱭᱟ ᱛᱚ᱾
ᱦᱳᱭ᱾
ᱦᱮᱸ ᱥᱤᱸᱢᱟᱹ ᱵᱚᱸᱜᱟ ᱦᱚᱸ ᱵᱚᱸᱜᱟ ᱵᱟᱲᱟ ᱦᱩᱭᱩᱜ ᱜᱮᱭᱟ ᱚᱱᱟ ᱥᱟᱶᱛᱮᱼᱼ ᱱᱚᱣᱟ ᱥᱚᱦᱨᱟᱭ ᱠᱚ ᱥᱟᱠᱨᱟᱛ ᱠᱚ ᱱᱚᱣᱟ ᱠᱚᱦᱚᱸ ᱢᱟᱱᱟᱣ ᱦᱩᱭᱩᱜ ᱜᱮᱭᱟ᱾ ᱟᱨ ᱠᱤᱪᱷᱩ ᱠᱤᱪᱷᱩᱼᱼ ᱦᱮᱸ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱩᱸᱼᱼ ᱠᱟᱨᱟᱢ ᱠᱚᱠᱚ ᱵᱚᱸᱜᱟ ᱵᱩᱨᱩᱭ ᱜᱮᱭᱟ᱾
ᱟᱵᱤᱱ ᱥᱮᱫ ᱠᱟᱨᱟᱢ ᱠᱚᱫᱚ ᱦᱩᱭᱩᱜ ᱜᱮᱭᱟ᱾
ᱦᱮ᱾ ᱠᱟᱨᱚᱱ ᱫᱚ ᱟᱞᱮ ᱟᱛᱩ ᱨᱮᱫᱚ ᱵᱟᱝ ᱦᱩᱭᱩᱜ ᱜᱮᱭᱟ ᱟᱞᱮ ᱠᱷᱚᱱ ᱠᱟᱹᱡ ᱥᱩᱨ ᱧᱚᱜ ᱨᱮ ᱦᱩᱭᱩᱜ-ᱟ ᱚᱸᱰᱮᱜᱮ ᱠᱟᱹᱡᱼᱼ ᱧᱮᱞ ᱵᱟᱲᱟᱭ ᱦᱩᱭᱩᱜ-ᱟ ᱪᱟᱞᱟᱣ ᱵᱩᱰᱦᱤ ᱦᱩᱭᱩᱜ-ᱟ ᱮᱱᱮᱡ ᱵᱟᱲᱟᱭ ᱜᱮᱭᱟ ᱠᱚ ᱛᱚᱼᱼ ᱦᱮᱸ ᱦᱮᱸ᱾ ᱟᱫᱚᱞᱤᱧ ᱞᱟᱹᱭᱫᱟ ᱡᱩᱫᱤ ᱵᱚᱸᱜᱟ ᱵᱩᱨᱩ ᱵᱤᱥᱚᱭ ᱛᱮ ᱦᱟᱸᱜ ᱞᱤᱧ ᱞᱟᱹᱭᱮᱜ-ᱟ ᱠᱟᱹᱡ ᱦᱟᱸᱜ ᱩᱸ ᱟᱵᱚ ᱦᱟᱸᱜᱼᱼ ᱱᱚᱣᱟ ᱡᱚᱫᱤ ᱵᱟᱦᱟ ᱵᱚᱸᱜᱟ ᱴᱷᱮᱱ ᱠᱷᱚᱱ ᱵᱚᱱ ᱟᱨᱟᱢ ᱵᱷᱚᱭᱟᱼᱼ ᱡᱩᱫᱤ ᱵᱟᱦᱟ ᱵᱚᱸᱜᱟ ᱫᱚ ᱦᱟᱸᱜ ᱟᱵᱚ ᱱᱚᱣᱟ ᱯᱷᱟᱹᱜᱩᱱ ᱵᱚᱸᱜᱟ ᱜᱮ ᱦᱟᱸᱜ ᱵᱚᱱ ᱵᱚᱸᱜᱟᱜ-ᱟ ᱡᱚᱠᱷᱚᱱ ᱦᱟᱸᱜᱼᱼ
ᱦᱚᱭ ᱢᱟᱱᱮᱼᱼ
ᱱᱟᱣᱟ ᱱᱟᱣᱟ ᱥᱟᱠᱟᱢ ᱥᱟᱜᱮᱱᱚᱜ-ᱟ ᱱᱟᱣᱟ ᱵᱟᱦᱟ ᱵᱟᱦᱟᱜ-ᱟ ᱩᱱ ᱡᱚᱠᱷᱚᱡ ᱜᱮ ᱦᱟᱸᱜ ᱵᱚᱱ᱾ ᱵᱟᱦᱟ ᱵᱚᱸᱜᱟᱜ-ᱟ ᱟᱨ ᱟᱞᱮ ᱱᱚᱛᱮ ᱫᱚ ᱦᱟᱸᱜ
ᱥᱟᱨᱡᱚᱢ ᱫᱟᱨᱮ ᱚᱱᱟ ᱠᱚ ᱫᱚ ᱢᱮᱱᱟᱜ ᱟᱥᱮ ᱵᱟᱝ?
ᱦᱮᱸ ᱥᱟᱨᱡᱚᱢ ᱫᱟᱨᱮ ᱢᱮᱱᱟᱜᱼᱟ᱾
ᱚᱱᱟ ᱵᱤᱨ ᱴᱚᱴᱷᱟ
ᱵᱤᱨ ᱫᱚ ᱠᱟᱹᱡᱞᱮ‌ ᱥᱩᱨ ᱧᱚᱜ ᱜᱮᱭᱟᱞᱮ ᱟᱫᱚ ᱦᱩᱰᱤᱧ ᱫᱷᱟᱨᱟ ᱧᱚᱜ ᱜᱮᱭᱟ ᱵᱤᱨ ᱫᱚ ᱟᱫᱚ ᱛᱚᱵᱩᱹ ᱨᱮᱦᱚᱸ ᱥᱩᱨ ᱧᱚᱜ ᱜᱮᱭᱟᱞᱮ ᱦᱮᱸ᱾
ᱢᱟᱱᱮ ᱵᱤᱨ ᱴᱟᱴᱷᱟᱧᱚᱜ ᱠᱟᱱ ᱜᱮᱭᱟᱞᱮ ᱢᱟᱱᱮ ᱥᱟᱨᱡᱚᱢ ᱢᱟᱛᱠᱚᱢ ᱡᱷᱚᱛᱚ ᱫᱟᱨᱮ ᱜᱮ ᱢᱮᱱᱟᱜ-ᱟ᱾ ᱚᱱᱟ ᱡᱟᱦᱟᱸ᱾ ᱦᱳᱭ ᱡᱟᱦᱟᱸ ᱵᱟᱦᱟ ᱢᱟᱜ ᱢᱚᱬᱮ ᱚᱱᱟ ᱠᱚᱫᱚ ᱡᱟᱜ ᱜᱮ ᱦᱩᱭᱩᱜ ᱛᱟᱯᱮᱭᱟ ᱵᱟᱝ ᱥᱮ?
ᱦᱮᱸ ᱱᱟᱯᱟᱭ ᱜᱮ ᱦᱩᱭᱩᱜ-ᱟ᱾
ᱦᱮᱸ ᱦᱮᱸ ᱟᱨ ᱟᱯᱮ ᱚᱱᱛᱮ ᱫᱚ ᱪᱮᱫ ᱠᱚ ᱵᱚᱸᱜᱟ ᱵᱩᱨᱩ ᱠᱚ ᱦᱩᱭᱩᱜ ᱜᱮᱭᱟ ᱚᱱᱠᱟ?
ᱟᱞᱮ ᱦᱚᱸ ᱡᱟᱦᱟᱸ ᱵᱚᱱ ᱞᱟᱹᱭ ᱠᱮᱫᱟ ᱚᱱᱟ ᱥᱟᱱᱟᱢᱟᱜ ᱟᱡᱚᱢ ᱞ ᱦᱩᱭᱩᱜ-ᱟ ᱡᱷᱚᱛᱚ ᱜᱮ ᱾
ᱦᱩᱸ ᱦᱩᱸ᱾
ᱮ ᱛᱮᱧᱟᱝ ᱟᱫᱚ ᱚᱱᱠᱟᱜᱮ ᱦᱩᱭᱩᱜ-ᱟ ᱦᱚᱭᱛᱳ ᱪᱮᱫ ᱠᱟ ᱠᱟᱛᱮᱜ ᱠᱚ ᱪᱤᱠᱟᱹᱭᱟ ᱟᱛᱩ ᱦᱚᱲ, ᱯᱨᱚᱛᱮᱠᱴᱟ ᱟᱛᱩ ᱨᱮᱜᱮ ᱵᱷᱮᱜᱟᱨ ᱫᱚ ᱛᱟᱦᱮᱸᱱ ᱜᱮᱭᱟ ᱠᱟᱹᱴᱤᱡ ᱫᱚ᱾ ᱢᱟᱱᱮ ᱥᱚᱢᱟᱱ ᱫᱚ ᱥᱚᱢᱟᱱ ᱜᱮ ᱨᱮᱦᱚᱸ ᱡᱚᱛᱚ ᱜᱮ ᱢᱮᱱᱠᱷᱟᱱ ᱠᱟᱹᱴᱤᱡ ᱫᱚ ᱵᱷᱮᱜᱟᱨ ᱛᱟᱦᱮᱸᱱ ᱜᱮᱭᱟ᱾
ᱦᱮᱸ ᱦᱮᱸ᱾ ᱟᱫᱚ ᱟᱞᱮ ᱱᱚᱛᱮᱱᱟᱜ ᱦᱟᱸᱜ ᱞᱤᱧ ᱞᱟᱹᱭ ᱟᱹᱵᱤᱱ ᱠᱟᱱᱟ ᱪᱮᱫ ᱞᱮᱠᱟ ᱦᱟᱸᱜ ᱞᱮ ᱵᱚᱸᱜᱟ ᱵᱩᱨᱩᱜ-ᱟ ᱪᱮᱫ ᱪᱚᱝ ᱟᱫᱚ, ᱡᱟᱦᱟᱸ ᱦᱟᱸᱜ ᱯᱷᱟᱜᱩᱱ ᱵᱚᱸᱜᱟ ᱨᱮ ᱵᱟᱦᱟ ᱵᱚᱱ ᱵᱚᱸᱜᱟ ᱵᱚᱸᱜᱟ ᱭᱟᱵᱚᱱ᱾ ᱢᱟᱱᱮ ᱵᱟᱦᱟ ᱵᱚᱸᱜᱟ᱾ ᱟᱫᱚ ᱦᱟᱸᱜ ᱟᱞᱮᱫᱚ ᱠᱤᱡ ᱚᱠᱟ ᱚᱠᱟ ᱵᱚᱪᱷᱚᱨ ᱪᱚ ᱟᱫᱚ ᱦᱟᱸᱜ ᱢᱟᱱᱮ ᱱᱚᱣᱟ ᱡᱮᱢᱚᱱ ᱤᱭᱟᱹ ᱟᱥᱟᱲᱤᱭᱟᱹ ᱠᱚ ᱪᱮᱫ ᱞᱮᱠᱟ ᱵᱚᱱ ᱵᱚᱸᱜᱟᱭᱟ ᱚᱱᱟ ᱵᱟᱝᱞᱮ ᱮᱱᱮᱡ ᱟᱜ ᱜᱮᱭᱟ, ᱚᱠᱟ ᱚᱠᱟ ᱵᱚᱪᱷᱚᱨ ᱪᱚᱝ᱾ ᱢᱟᱱᱮ ᱢᱤᱫ ᱡᱚᱠᱷᱟᱡ ᱫᱚ ᱥᱮᱬᱟ ᱫᱟᱲᱮ, ᱪᱮᱫ ᱞᱮᱠᱟ ᱪᱚ᱾
ᱢᱟᱱᱮ ᱟᱥᱟᱲᱤᱭᱟᱹ ᱟᱥᱟᱲᱤᱭᱟᱹ ᱵᱮᱱ ᱞᱟᱹᱭ ᱠᱮᱫᱟ ᱵᱟᱝ?
ᱢᱟᱱᱮ ᱦᱟᱸᱜ ᱚᱱᱟ ᱪᱮᱫ ᱞᱮᱠᱟ ᱵᱚᱱ ᱵᱚᱸᱜᱟ ᱵᱩᱨᱩᱭᱟ ᱢᱟᱱᱮ ᱟᱥᱟᱲᱤᱭᱟᱹ ᱠᱚ ᱛᱟᱨ ᱯᱚᱨᱮ ᱱᱚᱣᱟ ᱤᱭᱟᱹ ᱵᱚᱸᱜᱟ ᱠᱚ ᱡᱮᱢᱚᱱ ᱦᱟᱸᱜ ᱩᱻ ᱢᱟᱜᱽ ᱵᱚᱸᱜᱟ ᱠᱚ ᱢᱟᱱᱮ ᱚᱱᱟ ᱠᱚᱨᱮ ᱫᱚ ᱦᱟᱸᱜ ᱚᱱᱠᱟ ᱨᱟᱹᱥᱠᱟᱹ ᱠᱚ ᱵᱟᱝ ᱦᱩᱭᱩᱜ-ᱟ ᱛᱚ ᱮᱱᱮᱡ ᱠᱚ ᱵᱟᱝ ᱦᱩᱭᱩᱜ ᱵᱟᱲᱟᱜ-ᱟ᱾
ᱟᱹᱛᱩ ᱨᱮᱱᱟᱜ ᱢᱤᱫᱴᱮᱱ ᱥᱟᱞᱮ ᱠᱟᱱᱟ ᱡᱟᱦᱟᱸ ᱢᱟᱱᱮ ᱥᱟᱞᱮ ᱥᱟᱞᱮ ᱯᱨᱚᱛᱮᱠᱴᱟ ᱢᱟᱱᱮ ᱥᱟᱞᱮ ᱨᱮ ᱢᱤᱫᱴᱮᱱ ᱠᱟᱛᱮᱜ ᱫᱟᱲᱮ ᱠᱚ ᱵᱚᱱ ᱮᱢᱟ ᱠᱚᱣᱟ ᱵᱚᱱ ᱵᱚᱸᱜᱟ ᱵᱩᱨᱩ ᱠᱚ᱾
ᱦᱳᱭ ᱦᱳᱭ, ᱟᱞᱮ ᱱᱚᱛᱮ ᱦᱚᱸ ᱱᱚᱝᱠᱟᱜᱮ ᱾ ᱢᱟᱱᱮ ᱯᱩᱱ ᱵᱚᱪᱷᱚᱨ ᱚᱱᱛᱚᱨ ᱫᱚ ᱦᱟᱸᱜ ᱢᱟᱱᱮ ᱥᱮᱬᱟ ᱫᱟᱲᱮ ᱠᱚ ᱮᱢᱟᱣ ᱠᱚᱣᱟ᱾
ᱦᱳᱭ ᱦᱳᱭ ᱚᱱᱠᱟ ᱜᱮ, ᱱᱮᱥ ᱦᱚᱸ ᱚᱝᱠᱟ ᱦᱟᱞᱮ ᱥᱮᱡ ᱦᱚᱸ ᱦᱩᱭᱩᱜ ᱜᱮᱭᱟ ᱾
ᱵᱟᱦᱟ ᱵᱚᱸᱜᱟ ᱨᱮ ᱦᱟᱸᱜ ᱟᱫᱚ ᱯᱩᱱ ᱵᱚᱪᱷᱚᱨ ᱚᱱᱛᱚᱨ ᱚᱱᱟ ᱥᱮᱬᱟ ᱫᱟᱨᱮ ᱠᱚ ᱮᱢᱟᱣᱟᱠᱚ ᱩᱱ ᱡᱚᱠᱷᱚᱡ ᱫᱚ ᱦᱟᱸᱜ ᱟᱫᱚ ᱡᱷᱚᱛᱚ ᱜᱮ ᱩᱻ ᱩᱱᱠᱩ ᱜᱚᱜᱚ ᱛᱟᱠᱚ ᱠᱚ ᱢᱟᱹᱭ ᱛᱟᱠᱚ ᱠᱚ ᱡᱚᱛᱚ ᱜᱮ ᱦᱟᱸᱜ ᱠᱚ ᱪᱟᱞᱟᱜ-ᱟ ᱮᱱᱮᱡ ᱵᱟᱲᱟ ᱦᱩᱭᱩᱜ-ᱟ ᱡᱟᱦᱮᱨ ᱨᱮ᱾ ᱵᱚᱸᱜᱟ ᱵᱟᱲᱟ ᱦᱩᱭᱩᱜ-ᱟ᱾
ᱟᱨ ᱚᱱᱟ ᱵᱚᱪᱷᱚᱨ ᱨᱮᱜᱮ ᱦᱟᱸᱜ ᱟᱞᱮ ᱱᱚᱛᱮ ᱫᱚ ᱢᱟᱜ ᱢᱚᱬᱮ ᱦᱚᱸ ᱦᱩᱭᱩᱜ ᱜᱮᱭᱟ᱾ ᱢᱟᱱᱮ ᱚᱸ ᱦᱮᱸ᱾ ᱟᱨ ᱮᱴᱟᱜ ᱵᱚᱪᱷᱚᱨ ᱠᱚᱫᱚ ᱚᱱᱠᱟ ᱟ ᱥᱤᱢ ᱠᱚᱜᱮ ᱵᱚᱸᱜᱟ ᱵᱟᱲᱟ ᱦᱩᱭᱩᱜᱼᱟ ᱟᱨ ᱮᱱᱮᱡ ᱥᱮᱨᱮᱧ ᱠᱚ ᱚᱱᱠᱟ ᱵᱟᱝ ᱦᱩᱭᱩᱜᱼᱟ᱾ ᱚᱱᱟ ᱵᱟᱦᱟ ᱢᱟᱜ ᱢᱚᱬᱮ ᱫᱚ ᱦᱟᱸᱜ ᱟᱨ ᱱᱚᱣᱟ ᱟᱥᱟᱲᱤᱭᱟᱹ ᱢᱟᱦᱟᱜ ᱦᱚᱸ ᱚᱱᱟ ᱡᱟᱦᱟᱸ ᱦᱩᱲᱩ ᱨᱚᱦᱚᱭ ᱠᱚ ᱢᱟᱲᱟᱝ ᱨᱮᱦᱟᱸᱜ ᱵᱚᱱ ᱵᱚᱸᱜᱟ ᱵᱩᱨᱩᱭ ᱤᱭᱟ᱾ ᱡᱟᱛᱮ ᱪᱟᱥ ᱠᱟᱹᱢᱤ ᱡᱚᱠᱷᱚᱱ ᱵᱚᱱ ᱟᱬᱜᱚᱱᱟ ᱚᱱᱟ ᱞᱟᱦᱟᱨᱮ ᱵᱚᱸᱜᱟ ᱵᱩᱨᱩ ᱦᱩᱭᱩᱜᱼᱟ᱾
ᱦᱳᱭ ᱡᱟᱛᱮ ᱛᱮ ᱱᱟᱯᱟᱭ ᱛᱮ ᱫᱟᱜ ᱢᱟᱭ ᱥᱮ ᱱᱟᱯᱟᱭ ᱠᱚ ᱦᱩᱲᱩ ᱠᱚ ᱦᱩᱭᱩᱜ ᱛᱟᱞᱮ ᱢᱟ ᱵᱚᱸᱜᱟ ᱵᱩᱨᱩ ᱧᱩᱢ ᱠᱟ ᱛᱮᱜ ᱚᱱᱟ ᱠᱟᱹᱢᱤ ᱨᱮ ᱞᱟᱦᱟ ᱵᱚᱱ ᱠᱟᱹᱢᱤ ᱢᱟ ᱟᱬᱵᱚᱱᱟ ᱵᱟᱝ ᱥᱮ
ᱦᱮᱸ ᱦᱮᱸ ᱟᱨ ᱢᱟᱜᱽ ᱵᱚᱸᱜᱟ ᱫᱚᱵᱚᱱ ᱧᱮᱞ ᱞᱮᱠᱷᱟᱱ ᱢᱟᱜᱽ ᱵᱚᱸᱜᱟ ᱚᱱᱟ ᱢᱟᱜᱽ ᱵᱚᱸᱜᱟ ᱨᱮ ᱦᱟᱸᱜ ᱡᱟᱦᱟᱸ ᱵᱚᱸᱜᱟᱭᱟᱵᱚᱱ ᱚᱱᱟ ᱫᱚ ᱢᱟᱜᱽ ᱵᱚᱸᱜᱟ ᱨᱮ ᱦᱟᱸᱜ ᱠᱚ ᱵᱚᱸᱜᱟᱭᱟ᱾ ᱟᱫᱚ ᱠᱷᱩᱵ ᱮᱠᱴᱟ ᱫᱚ ᱵᱟᱹᱞᱤᱧ ᱵᱟᱲᱟᱭᱟᱞᱤᱧ ᱦᱟᱸᱜ ᱪᱮᱫ ᱠᱷᱟᱹᱛᱤᱨ ᱦᱟᱸᱜ ᱦᱩᱱᱟᱹᱝ ᱫᱚ ᱦᱟᱸᱜ, ᱟᱫᱚ
ᱚ ᱟᱹᱞᱤᱧ ᱞᱤᱧ ᱠᱟᱱᱟᱱᱟ ᱵᱚᱸᱜᱟ ᱨᱮ ᱡᱟᱦᱟᱸ ᱞᱮᱠᱟ ᱵᱚᱸᱜᱟ ᱠᱚᱫᱚ ᱦᱩᱭᱩᱜᱼᱟ ᱴᱷᱤᱠ ᱛᱮ ᱵᱟᱝ ᱥᱚᱛᱷ ᱠᱚ᱾
ᱟᱵᱚ ᱫᱚ ᱫᱷᱤᱨᱤ ᱜᱮ ᱛᱟᱵᱚᱱ᱾ ᱚ ᱵᱚᱸᱜᱟ ᱫᱚ ᱟᱹᱰᱚᱠ ᱟᱵᱟᱨᱮᱱ ᱫᱚ ᱵᱚᱸᱜᱟ ᱵᱩᱨᱩ ᱛᱟᱵᱮᱱ ᱛᱟᱦᱚᱞᱮ ᱴᱷᱤᱠ ᱜᱮ ᱯᱩᱡᱟᱹ ᱵᱟᱲᱟ ᱫᱚ ᱦᱩᱭᱩᱜᱼᱟ᱾ ᱢᱮᱱᱠᱷᱟᱱ ᱢᱟᱜ ᱵᱚᱸᱜᱟ ᱨᱮ ᱡᱟᱦᱟᱸ ᱢᱚᱬᱮ ᱦᱚᱲ ᱠᱚ ᱛᱟᱦᱮᱱᱟ ᱢᱟᱱᱮ ᱯᱨᱚᱛᱛᱮᱠᱴᱟ ᱯᱨᱚᱛᱛᱮᱠᱴᱛ ᱢᱚᱬᱮ ᱡᱟᱦᱟᱸ ᱠᱚ ᱛᱟᱦᱮᱱᱟ ᱡᱟᱦᱟᱸ ᱢᱟᱜᱽ ᱵᱚᱸᱜᱟ ᱦᱤᱡᱩᱜᱼᱟ᱾
ᱦᱩᱸ ᱦᱩᱸ
ᱚᱱᱟ ᱨᱮ ᱡᱩᱫᱤ ᱫᱚ ᱩᱱᱠᱩ ᱠᱚ ᱫᱟᱹᱵᱤᱭᱟ ᱥᱮᱠᱚ ᱞᱟᱹᱭᱟ ᱡᱮ ᱤᱧ ᱫᱚ ᱱᱚᱣᱟ ᱠᱟᱹᱢᱤ ᱨᱮ ᱦᱚᱭᱛᱚ ᱚᱥᱩᱵᱤᱫᱟ ᱦᱮᱱᱟᱜ ᱛᱤᱧᱟᱹ ᱥᱮ ᱤᱧ ᱡᱟᱦᱟᱸ ᱚᱥᱩᱵᱤᱫᱟ ᱦᱚᱭᱛᱮᱜᱮ ᱡᱮ ᱤᱧ ᱫᱩᱧ ᱯᱟᱞᱴᱟᱜᱼᱟ᱾ ᱮᱴᱟᱜ ᱤᱧ ᱥᱮᱥᱮᱫ ᱚᱱᱟ ᱠᱚ ᱚᱱᱟ ᱠᱚᱠᱚ ᱞᱟᱹᱭᱟ ᱛᱟᱦᱚᱞᱮ ᱚᱱᱟᱨᱮ ᱜᱟᱯᱟᱞ ᱢᱟᱨᱟᱨᱟᱣ ᱠᱚᱜᱣᱟ ᱠᱚ ᱟᱛᱳ ᱦᱚᱲ ᱠᱚᱠᱚ ᱜᱟᱯᱟᱞ ᱢᱟᱨᱟᱣᱣᱟ, ᱜᱟᱯᱟᱞ ᱢᱟᱨᱟᱣᱟ ᱠᱟᱛᱮ ᱚᱠᱚᱜ ᱠᱚ ᱠᱚ ᱴᱷᱤᱠ ᱜᱮ ᱛᱟᱦᱮᱞᱮ ᱟᱨ ᱩᱱᱤ ᱠᱚ ᱥᱟᱵ ᱫᱩᱲᱩᱵᱮᱭᱟ ᱡᱮ ᱟᱢ ᱛᱟᱦᱚᱞᱮ ᱱᱚᱝᱠᱟᱭ ᱢᱮ᱾ ᱟᱨ ᱨᱮᱵᱮᱱ ᱛᱟᱦᱮᱱ ᱛᱟᱭᱟ᱾ ᱦᱳᱭ ᱚᱝᱠᱟ ᱚᱱᱟᱜᱮ᱾ ᱫᱚ ᱠᱚ ᱢᱮᱛᱟ ᱠᱚ ᱠᱟᱱᱟ ᱛᱮ ᱱᱟᱣᱟ ᱦᱟᱴᱟᱜ ᱥᱮ ᱢᱟᱨᱮ ᱦᱟᱴᱟᱜ ᱚᱱᱠᱟ ᱢᱤᱫᱴᱮᱱ ᱠᱚ ᱧᱩᱛᱩᱢᱛᱩ ᱟᱠᱚᱣᱟ᱾ ᱟᱨ ᱡᱟᱦᱟᱸ ᱱᱩᱭ ᱜᱚᱰᱮᱛ ᱛᱟᱦᱮᱱ ᱠᱟᱱᱟ ᱩᱱᱤ ᱫᱚ ᱚᱱᱟ ᱱᱟᱣᱟ ᱴᱚᱨᱚᱰᱟᱝ ᱥᱮ ᱢᱟᱨᱮ ᱴᱚᱨᱚᱰᱟᱝ ᱚᱱᱠᱟ ᱢᱤᱫᱴᱮᱱ᱾ ᱠᱟᱛᱷᱟ ᱢᱮᱱᱟᱜᱼᱟ᱾
ᱦᱩᱸ ᱦᱩᱸ
ᱟᱨ ᱡᱟᱦᱟᱸᱭ ᱢᱟᱺᱡᱷᱤ ᱫᱚ ᱟᱥᱟ ᱠᱚᱨᱤ ᱵᱟᱠᱚ ᱵᱚᱫᱚᱞᱚᱜ ᱜᱮᱭᱟ ᱟᱨ᱾ ᱟᱥᱟᱭᱮᱫᱟᱞᱤᱧ ᱢᱟᱺᱡᱷᱤ ᱛᱚ ᱢᱟᱺᱡᱷᱤ ᱠᱚ ᱛᱟᱦᱮᱱᱟ, ᱡᱟᱹᱱᱤᱡ ᱠᱷᱟᱱ ᱢᱟᱱᱮ ᱩᱱᱠᱩ ᱡᱟᱦᱟᱸᱭ ᱠᱚ ᱠᱟᱹᱢᱭᱟᱹ ᱢᱮᱱᱟᱜ ᱠᱚᱛᱟᱭᱟ ᱢᱟᱹᱡᱷᱤ ᱫᱚ ᱢᱤᱫᱴᱮᱱ ᱟᱛᱩᱨ ᱨᱮᱱ ᱢᱤᱫᱴᱮᱱ ᱢᱟᱨᱟᱝ ᱦᱚᱲ ᱠᱟᱱᱟᱭ ᱢᱟᱨᱟᱝ ᱵᱚᱞᱛᱮ ᱩᱱᱤ ᱴᱷᱮᱱ ᱡᱚᱛᱚ ᱠᱤᱪᱷᱩ ᱦᱚᱲ ᱠᱚ ᱞᱟᱹᱭᱟ ᱥᱮ ᱩᱱᱤᱜᱮ᱾ ᱪᱟ ᱪᱟᱞᱟᱣᱟᱭ ᱡᱷᱚᱛᱚ᱾
ᱦᱮᱸ ᱦᱮᱸ
ᱜᱮ ᱩᱱᱤ ᱫᱚ ᱵᱟᱭ ᱢᱮᱱᱠᱷᱟᱱ ᱡᱟᱦᱟᱸ ᱱᱟᱭᱠᱮ ᱠᱚ ᱱᱟᱭᱠᱮ ᱦᱚᱸ ᱠᱚ ᱵᱚᱫᱚᱞ ᱫᱟᱲᱮᱭᱟᱜᱼᱟ ᱡᱷᱚᱛᱚ ᱜᱮ᱾
ᱦᱩᱸ ᱦᱩᱸ
ᱱᱟᱭᱠᱮ ᱢᱟᱺᱡᱷᱤ ᱮᱠᱮᱱ ᱢᱟᱺᱡᱷᱤ ᱫᱚ ᱵᱟᱝᱟ ᱱᱟᱭᱠᱮ ᱜᱚᱰᱮᱛ ᱛᱟᱯᱚᱨᱠᱩ ᱯᱟᱨᱟᱱᱤᱠ ᱠᱚ ᱪᱮᱞᱤ ᱠᱚ ᱢᱮᱱᱟᱜ ᱠᱚᱣᱟ ᱡᱚᱛᱚ ᱜᱤᱠᱚ᱾ ᱯᱟᱞᱴᱟᱣ ᱫᱟᱲᱮᱭᱟ᱾
ᱟᱨ ᱢᱟᱹᱡᱷᱤ ᱠᱚᱢᱟ ᱚᱱᱟᱢᱟ ᱩᱱᱠᱩ ᱵᱚᱸᱜᱟ ᱵᱩᱨᱩ ᱦᱚᱦᱚᱛᱮᱫ ᱜᱮ ᱦᱟᱸᱜ ᱚᱱᱟ ᱢᱟᱠᱚ᱾ ᱥᱤᱫᱽᱷᱟᱱᱛᱚ ᱦᱟᱛᱟᱣᱟ ᱵᱮᱥᱤ
ᱦᱳᱭ ᱦᱳᱭ ᱚᱱᱟᱜᱤ ᱫᱚᱢᱮ ᱞᱟᱹᱭᱭᱟᱭ ᱡᱩᱫᱤ ᱵᱟᱝ ᱵᱟᱹᱧ ᱛᱟᱵᱮᱱ ᱠᱟᱱᱟ ᱛᱟᱦᱚᱞᱮ ᱵᱟᱹᱧ ᱚᱱᱟᱠᱟ ᱠᱚ ᱡᱮ ᱛᱟᱦᱚᱞᱮ ᱪᱮᱫ ᱩᱱᱠᱩ ᱪᱮᱫ ᱥᱤᱫᱽᱷᱟᱱᱛᱚ ᱠᱚ ᱦᱟᱛᱟᱣ ᱠᱮᱫᱟ ᱡᱳᱨ ᱴᱷᱮᱱ ᱠᱚ ᱥᱟᱵ ᱫᱩᱲᱩᱵᱮᱭᱟ ᱡᱮ ᱵᱟᱝ ᱟᱢᱜᱮ ᱛᱟᱦᱮᱱ ᱞᱟᱜᱟᱣ ᱢᱮᱭᱟ ᱥᱮ
ᱟᱨ ᱱᱚᱣᱟ ᱦᱟᱸᱜ ᱢᱟᱜᱽ ᱵᱚᱸᱜᱟ ᱨᱮᱫᱚ ᱵᱚᱱ ᱧᱮᱞ ᱟᱠᱟᱟᱜᱼᱟ ᱦᱟᱸᱜ ᱡᱮ ᱚᱱᱟ ᱢᱟᱜᱽ ᱵᱚᱸᱜᱟ ᱯᱚᱨᱮᱜ ᱜᱮ ᱦᱟᱸᱜ ᱟᱵᱚ ᱱᱚᱣᱟ ᱡᱷᱟᱱᱴᱤ ᱠᱚᱠᱚ ᱮᱴᱮᱫ ᱵᱟᱲᱟᱭᱟ ᱚᱱᱟ ᱞᱟᱦᱟ ᱨᱮᱫᱚ ᱵᱟᱠᱚ ᱮᱴᱮᱫ ᱵᱟᱲᱟᱭᱟ ᱦᱮᱸ ᱾
ᱚᱱᱟ ᱞᱟᱦᱟ ᱨᱮᱫᱚ ᱢᱟᱱᱮ ᱵᱤᱨ ᱵᱚᱞᱚᱜ ᱫᱚ ᱮᱠᱟᱞ ᱢᱟᱱᱟ ᱜᱮᱭᱟ ᱵᱤᱨ ᱵᱚᱞᱚᱜ ᱵᱟᱠᱚ ᱢᱟᱱᱟᱣᱟ ᱢᱟᱱᱮ ᱱᱤᱭᱚᱢ ᱞᱮᱠᱟᱛᱮ ᱵᱟᱝ ᱢᱤᱫ ᱡᱩᱫᱤ ᱚᱱᱟ ᱞᱟᱦᱟᱨᱮ ᱵᱤᱨ ᱠᱚ ᱵᱚᱞᱚᱜᱼᱟ ᱛᱟᱦᱚᱞᱮ ᱥᱮ ᱪᱮᱫ ᱚᱱᱟ ᱵᱤᱨ ᱨᱮ ᱠᱩᱞ ᱛᱟᱹᱨᱩᱵ ᱠᱚ ᱦᱩᱭᱩᱜᱼᱟ ᱢᱟᱱᱮ ᱦᱟᱯᱲᱟᱢᱟᱜ ᱠᱟᱛᱷᱟ ᱞᱮᱠᱟᱛᱮ ᱟᱫᱚ ᱱᱮᱛᱟᱨ ᱥᱟᱹᱨᱤ ᱥᱮ ᱦᱩᱭᱩᱜ ᱵᱚᱞᱚ ᱫᱚ ᱵᱟᱞᱮ ᱵᱚᱞᱚᱜ ᱜᱮᱭᱟ ᱱᱤᱛᱚᱜ ᱫᱚ᱾
ᱠᱩᱞ ᱛᱟᱹᱨᱩᱯ ᱠᱚ ᱦᱩᱭᱩᱜᱼᱟ ᱚᱱᱟ ᱠᱷᱟᱹᱛᱤᱨ ᱛᱟᱯᱨᱮ ᱚᱱᱮ ᱡᱮ ᱱᱟᱭᱠᱮ ᱚᱲᱟᱜ ᱢᱟᱺᱡᱷᱤ ᱚᱲᱟᱜ ᱛᱟᱯᱚᱨᱮ ᱩᱱᱠᱩ ᱡᱟᱦᱟᱸᱭ ᱦᱮᱱᱟᱜ ᱠᱚᱣᱟ ᱤᱭᱟᱹ ᱠᱚ ᱯᱟᱨᱟᱱᱤᱠ ᱥᱮ ᱜᱳᱰᱮᱛ ᱠᱚ ᱩᱱᱠᱩ ᱚᱲᱟᱜ ᱠᱚᱨᱮ ᱡᱟᱦᱟ ᱢᱮ ᱯᱨᱚᱛᱮᱠ ᱵᱟᱨ ᱚᱱᱟ ᱞᱟᱦᱟ ᱛᱚ ᱟᱨ ᱵᱩᱥᱩᱵ ᱫᱟᱜ ᱦᱚᱸ ᱛᱚ ᱵᱟᱠᱚ ᱧᱟᱢᱟ ᱚᱲᱟᱜ ᱫᱟᱵ ᱦᱚᱸ ᱵᱟᱠᱚ ᱧᱟᱢᱟ ᱵᱟᱝ ᱥᱮ ᱾ ᱥᱮ ᱚᱱᱟ ᱚᱲᱟᱜ ᱟᱛᱩ ᱨᱮ ᱡᱟᱦᱟᱸ ᱢᱟᱺᱡᱷᱤ ᱛᱷᱟᱱ ᱛᱟᱦᱮᱱᱟ ᱚᱱᱟ ᱨᱮᱜᱮ ᱡᱟᱦᱟᱸ ᱚᱱᱮ ᱢᱤᱫᱴᱮᱱ ᱜᱟᱹᱰᱤ ᱠᱚ ᱜᱚᱦᱚᱲ ᱟᱹᱜᱩᱭᱟ ᱚᱱᱮ ᱧᱮᱞ ᱠᱟᱜ ᱜᱮᱭᱟ ᱵᱮᱱ ᱟᱵᱮᱱ ᱥᱮᱫ ᱦᱮᱱᱟᱜ ᱜᱮᱭᱟ ᱱᱤᱥᱪᱚᱭ ᱾
ᱪᱮᱫ ᱞᱮᱠᱟ ᱟᱹᱰᱤ ᱟᱥᱛᱮ ᱨᱚᱲ ᱧᱟᱢᱚᱜ ᱠᱟᱱᱟ ᱢᱟᱱᱮ ᱪᱮᱫ ᱠᱟ ᱪᱚᱝ ᱟᱡᱚᱢᱚᱜ ᱠᱟᱱ ᱛᱟᱵᱤᱱᱟ
ᱠᱚ ᱞᱟᱹᱭᱮ-ᱟ ᱾
ᱟᱸᱡᱚᱢ ᱧᱟᱢ ᱫᱟᱵᱤᱱ ᱾
ᱟᱹᱵᱤᱱᱟᱜ ᱦᱚᱸ ᱵᱷᱤᱛᱤᱨ ᱨᱮᱜᱮ ᱟᱸᱡᱚᱢ ᱮᱱᱟ ᱦᱟᱸᱜ ᱾
ᱜᱟᱹᱰᱤ ᱛᱮᱜᱮ ᱦᱟᱠᱷᱟᱱ ᱤᱭᱟᱹ ᱟᱠᱚ ᱚᱱᱟ ᱠᱚ ᱡᱤᱱᱤᱥ ᱠᱚᱠᱚ ᱟᱜᱩᱭᱟ ᱚᱱᱟ ᱡᱟᱦᱟᱸ ᱧᱩᱨᱩ ᱛᱟᱦᱮᱱᱟ ᱾ ᱪᱤᱨᱩ ᱫᱚ ᱵᱟᱝ ᱚᱱᱮ ᱥᱟᱣᱲᱤ ᱢᱤᱫᱴᱮᱱ ᱡᱤᱱᱤᱥ ᱛᱟᱦᱮᱱᱟ ᱚᱱᱟ ᱡᱟᱦᱟᱸ ᱞᱮᱠᱟ ᱠᱟᱛᱮ ᱠᱚ ᱫᱟᱵᱼᱼ ᱚᱱᱮ ᱡᱚᱞ ᱤᱭᱟᱹ ᱦᱮᱡ ᱠᱟᱱᱟ ᱢᱟᱱᱮ ᱪᱟᱞᱟᱣ ᱦᱮᱡ ᱠᱟᱱᱟ ᱠᱚ ᱥᱮᱫᱟᱭ ᱠᱷᱚᱱ ᱢᱟ ᱛᱟᱦᱞᱮ ᱟᱢ ᱱᱤᱛᱚᱜ ᱦᱚᱸ ᱦᱮᱱᱟᱜ ᱜᱮᱭᱟ ᱡᱟᱦᱟᱸ ᱛᱤᱥ ᱦᱚᱸ ᱡᱮᱢᱚᱱ ᱛᱟᱦᱮᱱ ᱢᱟ᱾ ᱥᱮᱫᱟᱭ ᱦᱟᱯᱲᱟᱢ ᱠᱚ ᱡᱟᱦᱟᱸ ᱠᱚ ᱜᱚᱴᱟ ᱵᱩᱴᱟᱹ ᱦᱚᱴᱚ ᱞᱮᱫᱟ ᱚᱱᱟ ᱡᱮᱚᱱ ᱡᱟᱭ ᱡᱩᱜᱽ ᱜᱮ ᱡᱤᱭᱟᱹᱲ ᱜᱮ ᱛᱟᱦᱮᱱ ᱢᱟ ᱾
ᱦᱩᱸ ᱦᱩᱸ ᱦᱳᱭ ᱦᱳᱭ ᱧᱮᱞ ᱦᱩᱭ ᱠᱟᱱ ᱜᱮᱭᱟ ᱚᱱᱟ ᱦᱚᱸ᱾
ᱟᱯᱮ ᱚᱱᱛᱮ ᱚᱱᱟ ᱤᱭᱟᱹ ᱵᱚᱸᱜᱟ ᱫᱚᱠᱚ ᱵᱚᱸᱜᱟ ᱵᱟᱲᱟᱜ ᱜᱮᱭᱟ ᱥᱮ ᱵᱟᱝᱟ ᱚᱱᱟ ᱥᱤᱢᱟᱹ ᱵᱚᱸᱜᱟ?
ᱥᱤᱢᱟᱹ ᱵᱚᱸᱜᱟ ᱡᱟᱦᱟᱸ
ᱠᱤᱱᱛᱩ ᱚᱱᱟ ᱫᱚ ᱚᱠᱚᱭ ᱠᱚ ᱵᱟᱝ ᱫᱚ ᱟᱹᱛᱩ ᱟᱹᱛᱩ ᱥᱟᱱᱟᱢ ᱦᱚᱲ ᱜᱮ ᱚᱱᱟ ᱠᱚᱨᱟᱣ ᱫᱟᱲᱮᱭᱟᱜ ᱟᱠᱚ ᱱᱤᱡᱮ ᱱᱤᱡᱮ ᱛᱟᱦᱮᱱ ᱛᱟᱠᱚᱣᱟ ᱢᱮᱱᱛᱮ ᱾
ᱱᱤᱡᱮ ᱱᱤᱡᱮ ᱨᱮᱱ ᱡᱟᱦᱟᱸᱭ ᱟᱵᱜᱮ ᱠᱚᱦᱚ ᱠᱚ ᱪᱮᱜ ᱠᱚ ᱠᱚ ᱞᱟᱹᱭ ᱜᱮᱭᱟ ᱡᱟᱭ ᱦᱳᱜ ᱢᱤᱫᱴᱮᱱ ᱱᱤᱡᱮ ᱱᱤᱡᱮ ᱨᱮᱱ ᱵᱚᱸᱜᱟ ᱵᱩᱨᱩ ᱠᱚ ᱵᱩᱡᱷᱟᱹᱣ ᱠᱚᱛᱟ ᱠᱚᱣᱟ ᱪᱮᱫ ᱠᱚ ᱛᱟᱦᱮᱱ ᱛᱟᱠᱚᱣᱟ ᱡᱮ ᱫᱩᱠ ᱠᱟᱱᱟ ᱠᱚ ᱥᱮ ᱦᱟᱨᱠᱮᱛ ᱦᱮᱱᱟᱜ ᱠᱚᱣᱟ ᱾ ᱚᱠᱚᱭ ᱵᱚᱸᱜᱟ ᱵᱩᱨᱩ ᱠᱚᱦᱚᱸ ᱢᱟᱱᱮ ᱟᱹᱰᱤ ᱨᱚᱠᱚᱢ ᱢᱤᱫᱴᱟᱝ ᱯᱷᱟᱲᱟ ᱠᱚ ᱧᱟᱢᱟ ᱩᱱᱠᱩ ᱦᱚᱸ ᱚᱱᱟ ᱛᱟᱞᱟᱛᱮ ᱩᱱᱠᱩ ᱚᱠᱚᱭ ᱵᱚᱸᱜᱟ ᱵᱩᱨᱩ ᱠᱚ ᱛᱟᱦᱞᱮ ᱫᱟᱲᱮ ᱠᱚ ᱮᱢᱟ ᱠᱚᱣᱟ ᱤᱱᱠᱟᱹ ᱠᱟᱛᱮ ᱜᱮ ᱫᱷᱟᱨᱮ ᱠᱚ ᱴᱷᱤᱠᱚᱜ ᱛᱟᱠᱚᱣᱟ ᱾
ᱟᱵᱚ ᱡᱟᱦᱟᱸᱭ ᱱᱩᱠᱩ ᱢᱟᱺᱡᱷᱤ ᱠᱚ ᱛᱟᱦᱮᱱᱟ ᱢᱟᱱᱮ ᱟᱛᱩ ᱠᱚᱨᱮ ᱠᱚ ᱵᱚᱸᱜᱟ ᱵᱩᱨᱩᱭᱟ ᱩᱱᱠᱩ ᱫᱚ ᱚᱱᱟ ᱨᱮᱫᱚ ᱵᱟ ᱠᱚ ᱵᱚᱸᱜᱟ ᱵᱩᱨᱩᱭᱟ ᱠᱚ ᱾
ᱦᱳᱭ ᱦᱳᱭ ᱨᱚᱲ ᱵᱟᱝ ᱟᱡᱚᱢᱚᱜ ᱠᱟᱱᱟ ᱾
ᱟᱹᱵᱤᱱᱟᱜ ᱟᱹᱞᱤᱧᱟᱜ ᱵᱤᱱ ᱟᱸᱡᱚᱢ ᱧᱟᱢᱮ-ᱟ ᱾
ᱟᱸᱡᱚᱢ ᱧᱟᱢ ᱜᱮ ᱟᱞᱤᱧᱟᱜ ᱨᱚᱲ ᱵᱟᱝ ᱟᱸᱡᱚᱢᱚᱜ ᱠᱟᱱᱟ ᱥᱮ ᱪᱮᱜ ᱾
ᱦᱮᱸ ᱟᱸᱡᱚᱢ ᱧᱟᱢᱚᱜ ᱠᱟᱱ ᱜᱮᱭᱟ ᱟᱫᱚᱞᱤᱧ ᱞᱟᱹᱭ ᱮᱫᱟ ᱚᱱᱟ ᱚᱱᱟ ᱠᱩᱰᱟᱹᱢ ᱢᱟᱺᱡᱷᱤ ᱵᱤᱱ ᱟᱸᱡᱚᱢ ᱵᱟᱲᱟ ᱠᱟᱜ ᱠᱚᱣᱟ ᱾
ᱠᱩᱫᱩᱢ ᱱᱟᱭᱠᱮ ᱫᱚ ᱵᱚᱨᱚᱝ
ᱦᱩᱸ ᱠᱩᱰᱟᱹᱢ ᱱᱟᱭᱠᱮ ᱥᱮ ᱪᱤᱞᱤ ᱦᱟᱸᱜ ᱠᱚ ᱞᱟᱹᱭ ᱭᱟ ᱟᱫᱚ ᱾
ᱦᱚᱭ ᱦᱚᱭ
ᱦᱮᱸ ᱩᱱᱤᱜᱮ ᱦᱟᱸᱜ ᱚᱱᱟᱫᱚ ᱵᱚᱸᱜᱟᱭ ᱛᱟᱞᱮᱭᱟ ᱟᱞᱮ ᱱᱚᱛᱮ ᱫᱚ ᱦᱟᱸᱜ ᱚᱱᱟ ᱤᱭᱟᱹ ᱠᱚ ᱞᱟᱹᱭᱟ ᱫᱚ ᱚᱱᱟ ᱥᱤᱢᱟᱹ ᱵᱚᱸᱜᱟ ᱾
ᱟᱸᱡᱚᱢ ᱜᱮ ᱵᱟᱹᱞᱤᱧ ᱟᱞᱮ ᱟᱞᱮ ᱚᱲᱟᱜ ᱨᱮᱫᱚ ᱟᱞᱮ ᱟᱞᱮ ᱚᱲᱟᱜ ᱦᱚᱲ ᱟᱞᱮ ᱟᱹᱛᱩ ᱫᱚ ᱚᱱᱟ ᱪᱚᱞ ᱫᱚ ᱵᱟᱹᱱᱩᱜ-ᱟ ᱢᱮᱱᱠᱷᱟᱱ
ᱦᱮᱸ ᱦᱮᱸ ᱾
ᱚᱸᱰᱮ ᱡᱟᱦᱟᱸ ᱢᱟᱱᱮ ᱤᱧᱟᱹᱜ ᱡᱟᱦᱟᱸ ᱢᱟᱢᱟ ᱚᱲᱟᱜ ᱢᱮᱱᱟᱜ ᱛᱤᱧᱟᱹ ᱢᱟᱢᱟ ᱚᱲᱟᱜ ᱚᱸᱰᱮ ᱚᱱᱟ ᱚᱱᱟ ᱚᱱᱟ ᱯᱨᱚᱛᱷᱟ ᱢᱮᱱᱟᱜᱼᱟ ᱚᱱᱮ ᱚᱱᱠᱟ ᱟᱞᱮ ᱟᱛᱩ ᱫᱚ ᱠᱩᱰᱟᱹᱢ ᱱᱟᱭᱠᱮ ᱫᱚ ᱵᱟᱹᱱᱩᱜᱭᱟ ᱢᱮᱱᱠᱷᱟᱱ ᱚᱸᱰᱮ ᱫᱚ ᱠᱩᱰᱟᱹᱢ ᱱᱟᱭᱠᱮ ᱢᱮᱱᱟᱭᱟ ᱾
ᱦᱳᱭ ᱦᱳᱭ ᱩᱱᱤᱜᱮ ᱦᱟᱸᱜ ᱚᱱᱟ ᱫᱚ ᱾ ᱵᱚᱸᱜᱟᱭᱟᱭ ᱟᱫᱚ ᱚᱱᱟ ᱵᱚᱸᱜᱟ ᱫᱚ ᱦᱟᱸᱜ ᱚᱱᱟ ᱥᱮᱛᱟᱜ ᱨᱮ ᱡᱟᱦᱟᱸ ᱟᱞᱮ ᱱᱚᱛᱮ ᱫᱚ ᱦᱟᱸᱜ ᱡᱟᱦᱟᱸᱞᱮ ᱵᱚᱸᱜᱟᱭᱟ ᱚᱱᱮ ᱤᱭᱟᱹ ᱵᱟᱠᱚᱞᱮ